ᱦᱳᱭ ᱜᱚᱝᱠᱮ ᱡᱚᱦᱟᱨ ᱜᱤ
ᱦᱩᱸ ᱡᱚᱦᱟᱨ ᱜᱮ ᱟᱫᱚ ᱚᱱᱮ ᱚᱱᱠᱟ ᱵᱟᱹᱭ ᱵᱟᱹᱭᱛᱮ ᱢᱮᱫ ᱰᱮᱵᱷᱞᱚᱯ ᱰᱮᱵᱷᱞᱚᱯ ᱤᱫᱤ ᱠᱮᱫᱟ ᱠᱚ ᱟᱨᱠᱤᱞᱮ ᱥᱮᱜ ᱫᱚ
ᱟᱪᱪᱷᱟ ᱟᱪᱪᱷᱟ᱾
ᱢᱮᱱᱠᱷᱟᱱ ᱟᱯᱮᱥᱮᱫ ᱫᱚ ᱚᱱᱠᱟ ᱫᱚ ᱟᱨᱤ ᱰᱮᱵᱷᱞᱚᱯᱚᱜ-ᱟ᱾
ᱟᱹᱣᱨᱤ ᱰᱮᱵᱷᱞᱚᱯᱚᱜᱼᱟ ᱦᱮᱸ ᱟᱨ ᱚᱱᱟᱛᱮ ᱟᱞᱮ ᱥᱮᱜ ᱠᱚᱨᱮᱱ ᱦᱚᱸ ᱟᱫᱚᱢ ᱠᱚᱢᱟ ᱜᱤᱫᱽᱨᱟᱹ ᱠᱚ ᱟᱯᱮᱥᱮᱫ ᱠᱚ ᱤᱫᱤᱭᱮᱫ ᱠᱚᱣᱟ ᱛᱚ
ᱦᱩᱸ
ᱦᱮᱸ ᱚᱱᱛᱮ ᱠᱚ ᱤᱫᱤᱭᱮᱜ ᱠᱚᱣᱟ ᱟ ᱚᱱᱟ ᱠᱚᱨᱮᱜ ᱚᱱᱟ ᱠᱚᱨᱮ ᱠᱚ ᱚᱞ ᱯᱟᱲᱦᱟᱜ ᱠᱟᱱᱟ ᱠᱚ ᱦᱮᱸ
ᱦᱩᱸ ᱟᱨ ᱟᱵᱚᱱᱟᱜ ᱟᱭᱳ ᱟᱲᱟᱝ ᱫᱚ ᱫᱚᱦᱚ ᱫᱚᱨᱠᱟᱨ ᱜᱮ ᱠᱟᱱᱟ ᱥᱮ ᱪᱟᱹᱞᱩ ᱫᱚᱨᱠᱟᱨ ᱜᱮ ᱠᱟᱱᱟ ᱡᱮᱢᱚᱱ ᱵᱟᱝᱞᱟ ᱢᱮᱱᱟᱜᱼᱟ, ᱦᱤᱱᱫᱤ ᱢᱮᱱᱟᱜᱼᱟ, ᱤᱝᱞᱤᱥ ᱢᱮᱱᱟᱜᱼᱟ ᱚᱱᱠᱟᱜᱮ ᱡᱩᱫᱤ ᱛᱟᱦᱮᱱ ᱛᱟᱵᱚᱱᱟ ᱱᱮ ᱦᱩᱞ ᱱᱠᱷᱟᱱ ᱵᱟᱝ ᱟᱫᱚᱜ ᱛᱟᱵᱚᱱᱟ ᱡᱟᱦᱟᱸ ᱛᱤᱥ
ᱦᱳᱭ ᱦᱳᱭ
ᱟᱨ ᱡᱩᱫᱤ ᱟᱵᱚᱨᱮᱱ ᱜᱤᱫᱽᱨᱟᱹ ᱠᱚ ᱥᱮ ᱟᱵᱚ ᱦᱚᱸ ᱵᱟᱝ ᱵᱚᱱ ᱥᱤᱠᱷᱱᱟᱛᱚᱜᱼᱟ ᱚᱱᱟ ᱪᱤᱠᱤᱛᱮ ᱵᱟᱝᱠᱷᱟᱱ ᱚᱱᱟ ᱫᱚ ᱢᱤᱫ ᱥᱚᱢᱚᱭ ᱵᱟᱝᱠᱷᱟᱱ ᱫᱚ ᱟᱫ ᱤᱫᱤᱜ ᱛᱟᱵᱚᱱᱟ ᱥᱮ
ᱟᱫ ᱤᱫᱤᱜᱽ ᱛᱟᱵᱚᱱᱟ ᱦᱮᱸ ᱟᱨ ᱡᱮᱦᱮᱛ ᱛᱚ ᱚᱱᱟ ᱦᱚᱸ ᱟᱵᱚ ᱢᱟᱱᱚᱛᱮ ᱧᱟᱢ ᱠᱟᱜᱼᱟ ᱟᱵᱚᱣᱟᱜ ᱟᱲᱟᱝ᱾ ᱥᱮ ᱪᱮᱜ ᱦᱮᱸ
ᱥᱚᱨᱠᱟᱨ ᱫᱤᱠ
ᱥᱟᱨᱠ ᱦᱮᱸ ᱦᱮᱸ ᱦᱮᱸ ᱦᱮᱸ
ᱡᱚᱠᱷᱚᱱ ᱛᱚᱵᱮ ᱟᱞᱮ ᱱᱚᱛᱮ ᱫᱚ ᱢᱤᱫᱴᱮᱱ ᱤᱛᱩᱱ ᱟᱥᱲᱟ ᱛᱟᱦᱮᱸ ᱠᱟᱱᱟ ᱤᱥᱠᱩᱞ ᱛᱟᱦᱮᱸ ᱠᱟᱱᱟ ᱚᱱᱟ ᱫᱚ ᱢᱟᱱᱚᱛ ᱧᱟᱢ ᱢᱟᱱᱚᱛ ᱧᱟᱢ ᱞᱟᱦᱟ ᱠᱷᱚᱱᱟᱜ ᱜᱮ ᱚᱸᱰᱮ ᱫᱚ ᱢᱟᱱᱮ ᱪᱤᱠᱤ ᱛᱮᱜᱮ ᱠᱚ ᱯᱟᱲᱟᱣ ᱠᱚ ᱛᱟᱦᱮᱸᱫ᱾ ᱟᱨ ᱚᱱᱟ ᱫᱚ ᱚᱱᱰᱮ ᱫᱚ ᱛᱷᱟᱯᱚᱱ ᱦᱚᱴᱚ ᱞᱮᱫᱟᱭ ᱚᱱᱟ ᱤᱭᱟᱹ ᱫᱚ ᱚᱸᱰᱮᱱᱟᱜ ᱤᱥᱠᱩᱞ ᱨᱮ ᱫᱚ ᱜᱩᱨᱩ ᱜᱚᱢᱠ ᱴᱷᱤᱠ ᱜᱮᱭ-ᱟ
ᱟᱪᱪᱷᱟ ᱟᱪᱪᱷᱟ ᱦᱚᱸ
ᱦᱮᱸ ᱜᱩᱨᱩ ᱜᱚᱝᱠᱮ ᱜᱮ ᱚᱸᱰᱮ ᱛᱷᱟᱯᱚᱱ ᱦᱚᱴᱚ ᱞᱮᱫᱟᱭ ᱟᱹᱰᱤ ᱞᱟᱦᱟ ᱟᱹᱰᱤ ᱯᱟᱹᱦᱤᱞ ᱨᱮ ᱛᱚᱠᱷᱚᱱ ᱠᱷᱚᱱᱟᱜ ᱜᱮ ᱚᱸᱰᱮ ᱫᱚ ᱪᱟᱹᱞᱩ ᱞᱮᱱ ᱛᱟᱦᱮᱸᱫ᱾ ᱟᱫᱚ ᱚᱱᱠᱟ ᱪᱟᱞᱟᱜ ᱛᱟᱦᱮᱸᱜ ᱟᱞᱮ ᱢᱟᱱᱮ ᱟᱞᱮᱨᱮᱱ ᱫᱟᱫᱟ ᱛᱟᱠᱚ ᱠᱚ ᱪᱟᱞᱟᱜ ᱛᱟᱦᱮᱸᱜ ᱟᱨᱠᱤ
ᱟᱸᱻ
ᱦᱮᱸ ᱚᱸᱰᱮ ᱠᱷᱚᱱᱟᱜ ᱠᱚ ᱪᱮᱫ ᱟᱹᱜᱩ ᱠᱮᱫᱟ ᱛᱟ ᱪᱮᱫ ᱟᱹᱜᱩ ᱠᱟᱛᱮ ᱟᱫᱚ ᱩᱱᱠᱩ ᱜᱮ ᱟᱞᱮ ᱠᱚ ᱪᱮᱫ ᱟᱫ ᱞᱮᱭᱟ ᱥᱮ ᱥᱮᱬᱟᱫ ᱞᱮᱭᱟ ᱠᱚ ᱚᱞᱚᱜ ᱠᱚᱦᱮᱸ ᱱᱚᱣᱟ ᱫᱚ ᱱᱚᱣᱟ ᱠᱟᱱᱟ᱾
ᱚᱻ
ᱚᱱᱮ ᱚᱝᱠ
ᱟᱞᱮᱥᱮᱜ ᱦᱚᱸ ᱱᱚᱛᱮᱜ ᱟᱞᱮᱥᱮᱫ ᱱᱚᱛᱮ ᱢᱟᱱᱮ ᱚᱱᱟ ᱨᱮᱭᱟᱜ ᱦᱚᱸ ᱨᱮᱯᱮᱡ ᱢᱮᱱᱟᱜ-ᱟ ᱛᱚ ᱟᱨ ᱚᱱᱟᱛᱮ ᱚᱱᱟ ᱫᱚ ᱵᱟᱝ ᱪᱟᱞᱟᱜ ᱠᱟᱱᱟ᱾ ᱟᱫᱚᱢ ᱠᱩ ᱱᱚᱝᱠᱟ ᱠᱩ-ᱯᱨᱟᱭᱵᱷᱮᱴ ᱦᱤᱥᱟᱹᱵ ᱛᱮᱠᱚ ᱪᱟᱞᱟᱣ ᱵᱟᱱᱟᱣᱮᱫ ᱠᱟᱱ ᱜᱮᱭᱟ ᱚᱠᱚᱭ ᱠᱚᱫᱚ
ᱦᱩᱸ ᱦᱩᱸ
ᱟᱨ ᱚᱱᱟᱛᱮ ᱚᱱᱟ ᱨᱮᱭᱟᱜ ᱫᱚ ᱱᱚᱰᱮ ᱟᱥᱟᱢ ᱥᱚᱨᱠᱟᱨ ᱦᱚᱸ ᱱᱤᱛ ᱦᱟᱹᱨᱤᱡ ᱛᱮᱫᱚ, ᱢᱟᱱᱚᱛ ᱵᱟᱭ ᱮᱢ ᱠᱟᱣᱫᱟ ᱢᱟᱱᱮ ᱚᱱᱠᱟ ᱜᱮ ᱦᱩᱭᱩᱜ ᱠᱟᱱᱟ ᱢᱮᱱ ᱞᱮᱠᱷᱟᱱ ᱫᱚ᱾
ᱟᱪᱪᱷᱟ
ᱟᱨᱫᱚ ᱟᱨ ᱚᱱᱟ ᱤᱭᱟᱹᱛᱮ ᱟᱞᱮ ᱢᱟ ᱱᱚᱸᱰᱮ ᱟᱥᱟᱢ ᱨᱮᱱ ᱢᱟ ᱮᱥ ᱴᱤ ᱦᱚᱸᱞᱮ ᱵᱟᱝ ᱠᱟᱱᱟ ᱛᱚ᱾
ᱟᱪᱪᱷᱟ ᱟᱯᱮ ᱫᱚ ᱛᱟᱦᱚᱞᱮ ᱚᱠᱟ ᱠᱟᱥᱴ ᱨᱮ ᱠᱚ ᱵᱟᱭ ᱠᱟᱜᱯᱮ ᱛᱮ,
ᱟᱞᱮ ᱫᱚ ᱳᱵᱤ ᱥᱤ ᱨᱮᱜᱮ ᱠᱚ ᱫᱚᱦᱚ ᱟᱠᱟᱫ ᱞᱮᱫᱚ ᱱᱚᱰᱮ ᱢᱟ᱾
ᱟᱪᱪᱷᱟ ᱤᱱᱟᱹ ᱞᱮ ᱤᱱᱟᱹ ᱠᱷᱟᱹᱛᱤᱨ ᱟᱹᱰᱤ ᱟᱱᱫᱳᱞᱚᱱ ᱪᱟᱞᱟᱜ ᱠᱟᱱ ᱛᱟᱦᱮᱸ ᱱᱟ,
ᱦᱳᱭ ᱪᱟᱞᱟᱜ ᱠᱟᱱᱟ ᱦᱮᱸ ᱚᱱᱟ ᱞᱟᱹᱜᱤᱫ ᱛᱮ ᱟᱹᱰᱤ ᱜᱟᱱ ᱟᱱᱫᱳᱞᱚᱱ ᱪᱟᱞᱟᱜ ᱠᱟᱱᱟ ᱟᱨ ᱢᱮᱱ ᱠᱷᱟᱱ ᱱᱤᱛᱚᱜ ᱵᱟᱠᱚ ᱥᱮᱞᱮᱫ ᱮᱫ ᱞᱮᱭᱟ ᱟᱞᱮ ᱟᱨ ᱚᱱᱟ ᱛᱮ ᱪᱟᱹᱠᱨᱤ ᱠᱚᱨᱮ ᱦᱚᱸ ᱟᱹᱰᱤ, ᱠᱚᱢ ᱵᱟᱹᱱᱩᱜᱼᱟ ᱟᱞᱮ ᱞᱟᱹᱜᱤᱫ ᱛᱮ ᱡᱟᱭᱜᱟ ᱵᱟᱝ ᱛᱟᱦᱮᱱᱚᱜ ᱠᱟᱱᱟ ᱡᱮᱱᱟᱨᱮᱞ ᱨᱮᱞᱮ ᱯᱟᱲᱟᱜ ᱠᱟᱱᱟ,
ᱚᱱᱟᱛᱮ ᱵᱟᱝ ᱦᱩᱭᱩᱜ ᱠᱟᱱᱟ ᱪᱟᱹᱠᱨᱤ ᱠᱚ ᱡᱟᱦᱟᱸ ᱛᱤᱱᱟᱹᱜ ᱚᱞ ᱯᱟᱲᱦᱟᱣ ᱠᱟ ᱠᱟᱛᱮᱫ ᱨᱮᱦᱚᱸ ᱮᱢᱚᱱ ᱜᱮ ᱫᱩᱲᱩᱵ ᱠᱚᱜ ᱞᱟᱜᱟᱜ ᱠᱟᱱᱟ ᱠᱟᱱᱟ,
ᱚ ᱟᱪᱪᱷᱟ, ᱟᱞᱮᱭᱟᱜ ᱱᱚᱣᱟ ᱵᱮᱝᱜᱚᱞ ᱨᱮᱫᱚ ᱢᱟᱱᱮ ᱮᱥ ᱴᱤ ᱠᱚᱫᱟ ᱥᱟᱱᱛᱟᱲ ᱠᱚᱦᱚᱸ ᱢᱮᱱᱟᱜ ᱠᱚᱣᱟ ᱢᱟᱱᱮ, ᱟᱨ ᱮᱥ ᱥᱤ ᱨᱮᱫᱚ ᱩᱱᱠᱩ ᱟᱞᱟᱫᱟ ᱦᱮᱸ ᱟᱨ, ᱚᱵᱤ ᱥᱤ ᱨᱮ ᱩᱱᱠᱩ ᱟᱞᱟᱫᱟ ᱚᱵᱤᱥᱤ ᱨᱮᱫᱚ ᱮᱠᱮᱱ ᱩᱱᱠᱩ ᱠᱩᱲᱢᱤ ᱠᱚ ᱢᱮᱱᱟᱜ ᱠᱚᱣᱟ ᱦᱮᱸ᱾
ᱦᱮᱸ
ᱟᱨ ᱡᱮᱱᱟᱨᱮᱞ ᱨᱮᱫᱚ ᱩᱱᱠᱩ ᱵᱟᱝᱟᱜᱟᱞᱤ ᱠᱚ,
ᱦᱮᱸ ᱟᱫᱚ ᱚᱱᱠᱟ ᱦᱚᱸ ᱧᱮᱞ ᱟᱠᱟᱱᱟ ᱟᱯᱮᱭᱟᱜ ᱢᱟ ᱛᱷᱚᱲᱟ, ᱚᱠᱚᱭ ᱠᱚᱪᱚᱝ ᱮᱲᱮ ᱠᱟᱛᱮᱫ ᱥᱟᱨᱴᱤᱯᱷᱤᱠᱮᱴ ᱠᱚ ᱩᱰᱩᱝ ᱵᱟᱲᱟ ᱟᱠᱟᱫᱼᱟ ᱪᱟᱹᱠᱨᱤ ᱠᱚ ᱦᱟᱢᱮᱴ ᱠᱟᱣᱱᱟ ᱚᱱᱠᱟ ᱦᱚᱸ ᱵᱟᱲᱟᱭ ᱠᱟᱱᱟ ᱵᱟᱝ,
ᱦᱳᱭ ᱦᱳᱭ ᱦᱳ ᱤᱱᱟᱹ ᱛᱮᱜᱮ ᱚᱱᱟ ᱠᱷᱟᱹᱛᱤᱨ ᱱᱚᱜ-ᱚᱭ ᱱᱤᱭᱟᱹ ᱫᱟ ᱱᱩᱭ ᱟᱵᱚ ᱱᱤᱡ ᱡᱟᱦᱟᱸᱭ ᱠᱷᱩᱫᱤᱨᱟᱢ ᱟᱞᱮ ᱱᱚᱣᱟ ᱵᱮᱝᱜᱚᱞ ᱨᱤᱱᱤᱡ ᱜᱮ ᱩᱱᱤ ᱟᱫᱚ, ᱮᱥ ᱴᱤ ᱠᱟᱨᱰ ᱠᱚ ᱨᱤ-ᱵᱷᱮᱨᱤᱯᱷᱤᱠᱮᱥᱚᱱ ᱦᱚᱪᱚᱭᱮᱜ-ᱟᱭ,
ᱟᱪᱪᱷᱟ ᱟᱪᱪᱷᱟ ᱦᱚᱸ ᱦᱮᱸ ᱦᱮᱸ ᱦᱮᱸ ᱚᱱᱟ ᱨᱮᱭᱟᱜ ᱟᱹᱰᱤ, ᱟᱹᱰᱤ ᱠᱟᱹᱢᱤ ᱪᱟᱞᱟᱜ ᱠᱟᱱᱟ ᱩᱱᱤ ᱟᱹᱰᱤᱜᱟᱱ ᱟᱱᱫᱳᱞᱚᱱᱮ ᱨᱟᱠᱟᱵ ᱮ ᱠᱟᱱᱟ ᱥᱮ ᱵᱟᱝ,
ᱦᱮᱸ ᱟᱫᱚ ᱨᱤ ᱵᱷᱮᱨᱤᱯᱷᱤᱠᱮᱥᱚᱱ ᱦᱚᱪᱚᱭᱮᱫᱟᱭ ᱮᱸᱰᱮᱠᱷᱟᱱ ᱟᱹᱰᱤ ᱦᱚᱲᱟᱜ ᱫᱚ ᱵᱟᱹᱛᱤᱞ ᱠᱟᱱᱟᱱ ᱛᱟᱠᱚᱣᱟ ᱚᱸᱰᱮ ᱠᱷᱚᱱᱟᱜ ᱾
ᱦᱩᱸ ᱦᱩᱸ ᱦᱩᱸ,
ᱦᱚᱲ ᱫᱚ ᱵᱟᱝ ᱫᱤᱠᱩ ᱠᱟᱱᱟᱭ ᱦᱚᱲ ᱫᱚ ᱪᱷᱟᱹᱛᱤᱠ ᱡᱟᱹᱛᱤ ᱠᱟᱱᱟᱭ᱾ ᱟᱨ ᱦᱟᱱᱮ ᱟᱵᱚᱱᱟᱜ ᱠᱟᱥ ᱥᱟᱨᱴᱤᱯᱷᱤᱠᱮᱴ ᱛᱮ ᱩᱱᱤ ᱪᱟᱹᱠᱨᱤ ᱪᱟᱹᱠᱨᱤᱭᱫᱟᱭ ᱢᱮᱱᱠᱷᱟᱱ ᱚᱸᱰᱮᱼᱼ ᱪᱤᱠᱟᱹᱛᱮ ᱟᱵᱚᱨᱮᱱ ᱮᱥ ᱴᱤ ᱨᱮᱱ ᱦᱚᱲ ᱫᱚᱠᱚ ᱵᱚᱞᱚ ᱫᱟᱲᱮᱭᱟᱜᱼᱟ ᱵᱟᱝᱠᱚ ᱵᱚᱞᱚ ᱫᱟᱲᱮᱭᱟᱜᱼᱟ᱾
ᱦᱮᱸ ᱦᱮᱸ ᱦᱮᱸ᱾
ᱟᱫᱚ ᱚᱱᱟ ᱜᱮ ᱨᱤᱵᱷᱮᱨᱤᱯᱷᱤᱠᱮᱥᱚᱱ ᱪᱟᱞᱟᱜ ᱠᱟᱱᱟ ᱛᱚ ᱟᱞᱮ ᱚᱱᱛᱮ ᱵᱟᱥᱼᱼ ᱤᱱᱟ ᱚᱸᱰᱮ ᱟ ᱵᱟᱹᱛᱤᱞᱚᱜ ᱠᱟᱱ ᱛᱟᱠᱚᱣᱟ ᱪᱟᱹᱠᱨᱤ ᱦᱚᱸᱠᱚ ᱵᱟᱹᱛᱤᱞᱮᱜ ᱠᱚᱣᱟ ᱪᱟᱹᱠᱨᱤ ᱠᱷᱚᱱᱟᱜ ᱦᱚᱸᱼᱼ
ᱦᱩᱸ, ᱦᱩᱸ, ᱟᱨ ᱥᱟᱨᱮᱡ ᱠᱚᱦᱚᱸ ᱚᱱᱛᱮ ᱚᱞ ᱯᱟᱲᱦᱟᱣ ᱵᱟᱲᱟᱛᱮᱫ ᱪᱟᱹᱠᱨᱤ ᱞᱮᱠᱷᱟᱱ ᱜᱮ ᱴᱷᱤᱠ ᱟᱼᱼ ᱪᱟᱹᱠᱨᱤ ᱛᱮᱫᱚ ᱡᱚᱛᱚᱦ ᱦᱚᱲ ᱢᱚᱸᱡᱽ ᱛᱟᱦᱮᱱᱟᱼᱼ
ᱦᱮᱸ ᱵᱟᱝᱠᱷᱟᱱ ᱤᱱᱟ ᱫᱚ ᱟᱹᱰᱤᱜᱟᱱ ᱚᱱᱠᱟ ᱢᱮᱱᱟᱜᱼᱟᱼᱼ ᱟᱹᱰᱤ ᱜᱟᱱ ᱢᱟᱱᱮ ᱟᱹᱰᱤ ᱜᱟᱱ ᱢᱮᱱᱟᱜ ᱠᱚᱣᱟ ᱟᱞᱮ ᱱᱚᱛᱮ᱾ ᱥᱤᱠᱷᱱᱟᱹᱛᱤᱭᱟᱹ ᱠᱚᱦᱚᱸ ᱥᱤᱠᱷᱱᱟᱹᱛ ᱠᱟᱛᱮ ᱫᱩᱲᱩᱵ ᱜᱤᱰᱤᱭᱟ ᱠᱟᱱᱟ ᱠᱚ ᱪᱤᱠᱟᱹᱭᱟᱠᱚ ᱵᱟᱝᱠᱚ ᱧᱟᱢ ᱮᱫᱟ, ᱠᱟᱹᱢᱤ ᱠᱚᱦᱚᱸ᱾
ᱟᱪᱪᱷᱟ᱾
ᱵᱟᱝᱠᱚ ᱧᱟᱢᱮᱫ ᱠᱷᱟᱱ ᱪᱤᱠᱟᱹᱭᱟ ᱠᱚ,
ᱚᱱᱟ ᱛᱮᱜᱮ ᱛᱚᱨ ᱠᱚ ᱱᱚᱣᱟ ᱞᱤᱧ ᱢᱮᱱᱮᱫ ᱠᱟᱱᱟ ᱵᱚᱞᱮᱼᱼ ᱛᱮᱢᱟ ᱚᱱᱮ ᱚᱱᱟ ᱛᱮᱜᱮ ᱛᱚᱨᱠᱚ ᱮᱲᱮ ᱦᱚᱪᱚᱜ ᱠᱟᱱᱟ ᱥᱮ ᱟᱵᱚ ᱦᱚᱲ ᱫᱚ ᱵᱟᱹᱲᱛᱤ ᱫᱚ᱾ ᱱᱩᱠᱩᱴᱟᱜ ᱱᱩᱠᱩᱴᱟᱜ ᱩᱱᱠᱩ ᱮᱲᱮ ᱥᱟᱴᱤᱯᱷᱤᱠᱮᱴᱼ ᱠᱟᱛᱮ ᱠᱚ ᱩᱰᱩᱝ ᱟᱠᱟᱱᱟ ᱟᱨ ᱩᱱᱠᱩ ᱢᱟᱠᱚ ᱪᱟᱞᱟᱠ ᱜᱮᱭᱟ ᱠᱚ ᱛᱚ ᱩᱱᱠᱩ ᱠᱚᱫᱚ᱾ ᱚᱱᱟ ᱞᱮᱠᱟᱛᱮ ᱯᱚᱭᱥᱟ ᱴᱟᱠᱟ ᱠᱚᱦᱚᱸ ᱩᱱᱠᱩ ᱴᱷᱮᱱ ᱛᱟᱦᱮᱱᱚᱜᱼᱟ ᱛᱷᱚᱲᱟ ᱛᱷᱩᱲᱤᱼᱼ ᱯᱚᱭᱥᱟ ᱠᱚᱛᱮ ᱮᱢ ᱠᱟᱛᱮᱫ ᱩᱱᱠᱩᱼᱼ
ᱯᱩᱭᱥᱟᱹ ᱫᱚ ᱢᱮᱱᱟᱜ ᱛᱟᱠᱚᱣᱟ ᱥᱮ ᱞᱟᱹᱭ ᱮᱫᱟᱞᱤᱧ ᱯᱩᱭᱥᱟᱹ ᱯᱩᱭᱥᱟᱹ ᱠᱚ ᱢᱮᱱᱟᱜ ᱛᱟᱠᱚᱣᱟ ᱥᱮ ᱤᱱᱟ ᱛᱮᱜᱮ ᱩᱱᱠᱩ ᱫᱚ ᱵᱚᱞᱚ ᱜᱚᱫᱚᱜ ᱠᱟᱱᱟ ᱠᱚ᱾
ᱦᱩᱸ ᱦᱩᱸ᱾
ᱟᱯᱱᱟᱨ ᱥᱩᱫᱷᱩ ᱡᱚᱠᱷᱚᱱᱮᱢ ᱪᱟᱞᱟᱜ ᱠᱟᱱᱟ ᱦᱚᱭᱛᱚ ᱯᱚᱨᱤᱠᱠᱷᱟ ᱨᱮ ᱥᱮ ᱮᱠᱡᱟᱢ ᱨᱮᱼᱼ ᱯᱟᱥ ᱠᱟᱛᱮ ᱡᱚᱠᱷᱚᱱᱮ ᱮᱢ ᱪᱟᱞᱟᱜ ᱠᱟᱱᱟ ᱤᱱᱴᱟᱨᱵᱷᱤᱭᱩ ᱨᱮ ᱛᱚᱠᱷᱚᱱ ᱛᱚᱠᱚ ᱟᱫᱚᱠᱚ ᱢᱮᱱᱟ ᱯᱩᱭᱥᱟᱹ ᱢᱮᱱᱟᱜᱼᱼ ᱛᱟᱢᱟ ᱥᱮ ᱵᱟᱝ ᱩᱱᱟᱹᱜ ᱯᱚᱭᱥᱟ ᱮᱢᱟᱞᱮᱢ ᱤᱱᱟᱠᱷᱟᱱ ᱮᱢᱟ ᱢᱟᱞᱮ ᱪᱟᱹᱠᱨᱤ ᱵᱟᱝ ᱠᱷᱟᱱ ᱫᱚ ᱵᱟᱝ, ᱟᱨ ᱛᱚᱠᱷᱚᱱ ᱜᱮᱛᱚ ᱵᱚᱱ ᱛᱟᱭᱚᱢ ᱮᱱᱟ ᱦᱚᱭ ᱛᱟᱭᱚᱢᱠᱷᱟᱱ ᱦᱚᱭ ᱟᱫᱚ ᱚᱠᱚᱭᱟᱜ ᱢᱮᱱᱟᱜ ᱛᱟᱭᱟ ᱯᱩᱭᱥᱟᱹ ᱠᱟᱹᱣᱰᱤ ᱩᱱᱤ ᱫᱚ ᱟᱫᱚᱭ ᱵᱚᱞᱚᱭᱮᱱᱟ
ᱦᱩᱸ᱾ ᱟᱨ ᱚᱠᱚᱭ ᱫᱚ ᱚᱠᱚᱭ ᱫᱚᱭ ᱞᱟᱦᱟᱜ ᱨᱮᱦᱚᱸ ᱮᱱᱴᱟᱨ ᱨᱮᱭ ᱯᱟᱥᱚᱜ ᱨᱮᱦᱚᱸᱭᱼᱼ ᱠᱟᱹᱣᱰᱤ ᱵᱟᱹᱱᱩᱜ ᱛᱟᱭ ᱠᱷᱟᱱ ᱩᱱᱤ ᱵᱟᱠᱚ ᱯᱟᱥᱮᱭᱟᱼᱼ ᱛᱚ ᱩᱱᱤ ᱵᱟᱭ ᱮᱢ ᱫᱟᱲᱮᱭᱟᱜ ᱠᱷᱟᱱ ᱫᱚ ᱩᱱᱤ ᱯᱷᱮᱞ ᱜᱮᱭ ᱛᱟᱦᱮᱱᱚᱜᱼᱟ ᱛᱟᱭᱚᱢ ᱛᱮ ᱚᱱᱠᱟ ᱦᱚᱸ ᱦᱩᱭᱩᱜ ᱠᱟᱱᱟ᱾ ᱦᱩᱸ
ᱛᱟᱦᱚᱞᱮ ᱟᱵᱤᱱ ᱱᱚᱣᱟ ᱵᱮᱝᱜᱚᱞ ᱱᱚᱣᱟ ᱠᱚᱨᱮ ᱫᱚ ᱢᱟᱱᱮᱼᱼ ᱴᱨᱟᱵᱷᱮᱞᱤᱝ ᱟᱠᱟᱫᱟ ᱵᱤᱱ ᱥᱮ ᱵᱟᱝ ᱫᱟᱲᱟᱱ?
ᱟ ᱪᱟᱞᱟᱣ ᱵᱟᱲᱟ ᱜᱮᱭᱟᱞᱤᱧ ᱩᱲᱤᱥᱟ ᱦᱟᱹᱨᱤᱡ ᱦᱚᱸᱞᱤᱧ ᱪᱟᱞᱟᱣ ᱵᱟᱲᱟ ᱟᱠᱟᱱᱟ᱾
ᱟᱪᱪᱷᱟ
ᱟᱫᱚᱼᱼ ᱚᱱᱠᱟ ᱫᱚ ᱮᱴᱟᱜ ᱠᱚᱨᱮ ᱫᱚ ᱵᱟᱝ ᱡᱟᱦᱟᱱᱟᱜ ᱡᱟᱹᱨᱩᱲ ᱛᱟᱦᱮᱸ ᱠᱟᱱ ᱚᱠᱛᱮ ᱨᱮᱜᱮ ᱚᱱᱟᱼᱼ ᱵᱷᱩᱵᱽᱱᱮᱥᱚᱨ ᱠᱚᱨᱮ ᱞᱤᱧ ᱪᱟᱞᱟᱣ ᱦᱮᱡ ᱞᱮᱱᱟ᱾
ᱥᱮ ᱵᱷᱩᱵᱽᱱᱮᱥᱚᱨ ᱚᱠᱟ ᱨᱮᱵᱤᱱ ᱥᱮᱱ ᱮᱱᱟ ᱮᱢᱥ ᱦᱚᱥᱯᱤᱛᱟᱞ ᱠᱚᱥᱮᱫ ᱥᱮ ᱯᱮᱲᱟ ᱚᱲᱟᱜ ᱠᱚᱥᱮᱫ?
ᱵᱟᱝᱟ ᱚᱱᱛᱮ ᱮᱢᱚᱱ ᱜᱮ ᱫᱟᱬᱟᱱ ᱞᱮ ᱪᱟᱞᱟᱣ ᱞᱮᱱᱟ ᱛᱚᱼᱼ ᱯᱮ ᱦᱚᱲ ᱟᱨ ᱚᱱᱟᱛᱮ ᱚᱱᱮ ᱚᱱᱠᱟ᱾
ᱦᱩᱸ
ᱦᱩᱸ
ᱦᱚᱸ ᱜᱚᱴᱟ ᱫᱤᱥᱚᱢ ᱜᱮ ᱢᱤᱫ ᱫᱷᱟᱣ ᱫᱟᱬᱟ ᱫᱚ ᱞᱟᱹᱠᱛᱤ ᱠᱟᱱᱟ ᱦᱮᱸ ᱥᱮ ᱵᱟᱝ? ᱛᱚᱵᱮ ᱛᱚ ᱚᱱᱛᱮᱱᱟᱜ ᱚᱱᱛᱮᱱᱟᱜ ᱟᱹᱨᱤᱪᱟᱹᱞᱤ ᱚᱠᱟᱞᱮᱠᱟᱼᱼ ᱚᱱᱛᱮᱱᱟᱜ ᱟᱹᱨᱤᱪᱟᱹᱞᱤ ᱚᱠᱟ ᱞᱮᱠᱟᱱᱟ ᱥᱟᱱᱟᱢ ᱠᱚ ᱵᱩᱡᱟᱢ ᱦᱮᱸ ᱥᱮ ᱵᱟᱝ?
ᱦᱚᱭ ᱦᱚᱭ ᱦᱚᱭ, ᱦᱚᱭ ᱟᱨ ᱟᱹᱵᱤᱱ ᱱᱚᱛᱮ ᱵᱤᱱ ᱦᱮᱡ ᱵᱟᱲᱟᱣ ᱟᱠᱟᱱᱟ ᱜᱮᱭᱟ ᱥᱮ ᱵᱟᱝ?
ᱵᱟᱝᱜᱮ ᱵᱟᱝᱞᱤᱧ ᱥᱮᱱ ᱟᱠᱟᱱᱟ ᱟᱥᱟᱢ ᱥᱮᱫ, ᱛᱚᱵᱮ ᱤᱪᱷᱟᱹ ᱢᱮᱱᱟᱜ-ᱟ ᱛᱚᱵᱮ ᱟᱫᱚ ᱵᱮᱯᱟᱨ ᱦᱩᱭᱩᱜ ᱠᱟᱱᱟ ᱪᱟᱞᱟᱜ ᱟᱢ ᱛᱟᱦᱮᱱᱟᱢ ᱚᱠᱟ ᱨᱮ ᱦᱚᱜ-ᱚ ᱱᱚᱣᱟ ᱠᱚ ᱾ ᱦᱮᱸ ᱮᱸᱻ ᱚᱱᱟ ᱠᱚᱜᱮ ᱮᱴᱠᱮᱴᱚᱬᱮ ᱟᱨ ᱵᱟᱝᱠᱷᱟᱱ ᱜᱟᱱᱚᱜ-ᱟ ᱡᱟ
ᱦᱩᱭ ᱚᱠᱛᱮ ᱦᱩᱭ ᱞᱮᱱᱠᱷᱟᱱ ᱫᱚ ᱦᱮᱡ ᱞᱮᱱᱠᱷᱟᱱ ᱜᱮ ᱵᱩᱜᱤ ᱜᱮᱭᱟ, ᱱᱚᱜ-ᱚᱭ ᱱᱤᱛᱚᱜ ᱢᱟᱵᱚᱱ ᱜᱟᱞᱢᱟᱨᱟᱜ ᱠᱟᱱᱟ ᱛᱚ ᱟᱨ ᱱᱟᱢᱵᱟᱨ ᱠᱚ
ᱦᱮᱸ ᱱᱤᱛᱚᱜ ᱦᱚᱭᱛᱚ ᱡᱚᱜᱟᱡᱚᱜᱽ ᱦᱩᱭᱮᱱᱟ ᱦᱮᱸ ᱛᱚᱠᱷᱚᱱ ᱛᱚᱠᱷᱚᱱ ᱫᱚ ᱟᱨ ᱡᱚᱜᱟᱡᱚᱜᱽ ᱠᱚ ᱵᱟᱝ ᱛᱟᱦᱮᱸ ᱠᱟᱱᱟ ᱾ ᱛᱚᱵᱩ ᱦᱚᱭᱛᱚ ᱜᱟᱱ ᱠᱚᱜ-ᱟ ᱱᱚᱜ-ᱚᱭ ᱱᱚᱝᱠᱟ ᱵᱷᱟᱲᱟ ᱨᱩᱢ ᱨᱮ ᱛᱟᱦᱮᱸ ᱠᱚ, ᱛᱟᱦᱮᱸ ᱠᱟᱛᱮᱫ‌ ᱛᱟᱦᱞᱮ ᱴᱨᱟᱵᱷᱮᱞᱤᱝ ᱦᱩᱭ ᱠᱚᱜ-ᱟ ᱢᱮᱱᱠᱷᱟᱱ ᱚᱱᱠᱟ ᱠᱟᱛᱮᱫ ᱛᱚ ᱥᱚᱢᱵᱷᱚᱵ ᱵᱟᱝ ᱠᱟᱱᱟ ᱥᱮ ᱾
ᱥᱚᱢᱵᱷᱚᱵ ᱵᱟᱝ ᱠᱟᱱᱟ ᱦᱮᱸ ᱾
ᱦᱩᱸ, ᱪᱮᱫ ᱵᱤᱱ ᱞᱟᱹᱭᱫᱟ?
ᱱᱤᱛᱚᱜ ᱱᱚᱣᱟ ᱞᱤᱧ ᱢᱮᱱᱟ ᱱᱤᱛᱚᱜ ᱢᱟ ᱟᱞᱮ ᱟᱥᱟᱢ ᱨᱮᱦᱚᱸ ᱟᱹᱰᱤᱜᱟᱱ ᱚᱱᱠᱟᱱᱟᱜ ᱫᱤᱠᱷᱟᱹᱛ ᱫᱤᱠᱷᱟᱹᱛ ᱡᱟᱭᱜᱟ ᱠᱚ ᱵᱮᱱᱟᱣ ᱠᱟᱜ-ᱟ ᱛᱚ ᱾ ᱚᱱᱟ ᱠᱚᱨᱮ ᱦᱚᱸ ᱨᱟᱜ ᱟᱹᱜᱩᱭ ᱫᱚ ᱡᱟᱹᱨᱩᱲ ᱾
ᱟᱪᱪᱷᱟ ᱾
ᱦᱮᱸ ᱚᱱᱟ ᱠᱚᱨᱮ ᱟᱲᱟᱜ ᱟᱹᱜᱩ ᱞᱮᱠᱷᱟᱱ ᱛᱷᱚᱲᱟ ᱢᱚᱡᱽ ᱟᱹᱭᱠᱟᱹᱜ-ᱟ ᱾
ᱦᱩᱸ ᱛᱟᱯᱚᱨ ᱵᱟᱝ ᱮ ᱟ ᱟᱹᱛᱩ ᱠᱚᱨᱮ ᱦᱚᱢ ᱞᱟᱹᱭ ᱫᱟᱲᱮ ᱟᱠᱚᱣᱟ ᱡᱮ ᱤᱧᱫᱚ ᱟᱥᱟᱢ ᱫᱤᱥᱚᱢ ᱠᱷᱚᱱᱟᱜ ᱤᱧ ᱨᱩᱣᱟᱹᱲ ᱦᱮᱡ ᱟᱠᱟᱱᱟ ᱾
ᱦᱳᱭ ᱦᱳᱭ ᱾
ᱩᱲᱤᱥᱥᱟᱧ ᱥᱮᱱ ᱞᱮᱱᱟ ᱦᱮ ᱥᱟᱱᱛᱟᱞ ᱯᱚᱨᱜᱚᱱᱟᱧ ᱥᱮᱱ ᱞᱮᱱᱟ ᱦᱳᱭ ᱥᱮ ᱵᱟᱝ? ᱦᱮᱸ ᱚᱱᱛᱮᱱᱟᱜ ᱚᱱᱛᱮᱱᱟᱜ ᱟᱹᱨᱤ
ᱯᱟᱨᱜᱟᱱᱟ ᱦᱚᱸᱞᱤᱧ ᱪᱟᱞᱟᱣᱟ ᱾
ᱟᱪᱪᱷᱟ ᱵᱷᱟᱜᱽᱱᱟᱹᱰᱤ ᱚᱱᱟ ᱠᱚ ᱦᱮᱸ ᱥᱮ ᱵᱟᱝ?
ᱦᱮᱸ ᱦᱮᱸ ᱦᱮᱸ ᱦᱮᱸ ᱾ ᱦᱮᱸ, ᱦᱮᱸ ᱵᱷᱚᱜᱽᱱᱟᱰᱤ ᱫᱚ ᱵᱟᱹᱧ ᱪᱟᱞᱟᱣ ᱵᱟᱲᱟ ᱠᱟᱱᱟ ᱪᱟᱞᱟᱜ ᱥᱟᱱᱟᱭᱮᱫ ᱞᱤᱧ ᱜᱮᱭᱟ ᱟᱹᱰᱤ ᱜᱟᱱ ᱜᱮ ᱟᱫᱚ ᱧᱮᱞᱚᱜ ᱠᱟᱱ ᱜᱮᱭᱟ ᱫᱚᱲᱦᱟ ᱥᱮᱨᱢᱟ ᱨᱮ ᱪᱮᱫ ᱞᱮᱠᱟ ᱟᱨ ᱠᱷᱟᱡ ᱫᱚ ᱪᱟᱞᱟᱣ ᱦᱤᱡᱩᱜ ᱤᱧ ᱫᱟᱲᱟ ᱵᱟᱲᱟᱭ ᱦᱟᱸᱜ ᱡᱟᱦᱟᱸ ᱫᱚ ᱦᱩᱞ ᱢᱟᱦᱟ ᱦᱩᱭᱩᱜᱼᱟ ᱛᱚ ᱩᱱ ᱚᱠ ᱥᱟᱹᱨᱤ ᱜᱮ ᱾
ᱦᱩᱸ ᱟ ᱟ ᱟᱯᱮ ᱚᱱ ᱛᱮ ᱦᱩᱞ ᱢᱟᱦᱟ ᱠᱚᱫᱚ ᱠᱚ ᱦᱩᱞ ᱢᱟᱦᱟ ᱠᱚᱫᱚ ᱯᱮ ᱢᱟᱱᱟᱣ ᱵᱟᱛᱟᱣ ᱜᱮᱭᱟ ᱛᱚ ᱾
ᱦᱮᱸ ᱦᱩᱭᱩᱜ ᱜᱮᱭᱟ ᱟᱞᱮ ᱥᱮᱫ ᱢᱟᱱᱟᱣ ᱵᱟᱛᱟᱣ ᱜᱮᱭᱟ ᱠᱚ ᱟᱨ ᱚᱱᱠᱟ ᱜᱮ ᱱᱤᱛᱚᱜ ᱢᱟ ᱟᱞᱮ ᱱᱩᱠᱤᱱ ᱟᱵᱚ ᱨᱮᱱ ᱵᱤᱨᱟᱜ ᱦᱚᱸ ᱢᱩᱴᱷᱟᱹᱱ ᱠᱚ ᱵᱮᱱᱟᱣ ᱟᱠᱟᱫᱼᱟ ᱛᱚ ᱡᱟᱜᱟ ᱡᱟᱭᱜᱟ ᱛᱮ ᱟᱥᱟᱢ ᱨᱮᱦᱚᱸ ᱾
ᱟᱪᱪᱷᱟ ᱵᱮᱥ ᱜᱮ ᱛᱟᱦᱚᱞᱮ ᱛᱚ ᱟᱨ ᱜᱩᱨᱩ ᱜᱚᱢᱠᱮᱭᱟᱜ ᱡᱟᱱᱟᱢ ᱢᱟᱦᱟ ᱠᱚ ᱾
ᱦᱮᱸ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱜᱮᱭᱟᱞᱮ ᱟᱞᱮ, ᱟᱞᱮ ᱟᱹᱛᱩ ᱨᱮᱦᱚᱸ ᱞᱮ ᱢᱟᱱᱟᱣ ᱜᱮᱭᱟ ᱚᱱᱟ ᱫᱚ ᱾
ᱦᱮᱸ ᱾
ᱥᱟᱶᱛᱮ ᱚᱱᱟ ᱠᱚᱫᱚ ᱦᱩᱭᱩᱜ ᱜᱮᱭᱟ ᱾
ᱟᱪᱪᱷᱟ ᱾
ᱦᱮᱸ ᱦᱮᱸ ᱮᱠᱫᱚᱢ ᱪᱮᱫᱟᱜ ᱵᱟᱝ ᱾
ᱦᱳᱭ ᱾ ᱟᱯᱮ ᱱᱚᱠᱟ ᱟᱵᱩ ᱠᱚᱨᱮᱱ ᱵᱤᱨ ᱛᱤᱱᱟᱹᱜ ᱠᱟᱱᱟ ᱠᱚ ᱩᱱᱠᱩ ᱠᱚᱣᱟᱜ ᱡᱟᱱᱟᱢ ᱢᱟᱦᱟ ᱠᱚᱫᱚ ᱟᱞᱮ ᱦᱩᱭ ᱦᱚᱪᱚᱭ ᱜᱮᱭᱟ ᱥᱮ ᱚᱱᱟ ᱠᱚᱫᱚᱞᱮ ᱢᱟᱱᱟ ᱢᱟᱱᱟᱣ ᱜᱮᱭᱟ ᱟᱞᱮ ᱱᱚᱛᱮ ᱦᱚᱸ ᱾
ᱟᱨ ᱤᱥᱠᱩᱞ ᱠᱚᱨᱮ ᱠᱚ ᱢᱟᱱᱟᱣ ᱜᱮᱭᱟ ᱛᱚ?
ᱦᱮᱸ ᱤᱥᱠᱩᱞ ᱠᱚᱨᱮ ᱢᱟᱱᱟᱣ ᱜᱮᱭᱟ ᱠᱚ ᱟᱫᱚᱢ ᱟᱫᱚᱢ ᱤᱥᱠᱩᱞ ᱨᱮᱫᱚ, ᱟᱨ ᱟᱫᱚᱢ ᱟᱫᱚᱢᱟᱜ ᱨᱮᱫᱚ ᱵᱟᱠᱚ ᱢᱟᱱᱟᱣᱟ ᱾
ᱟᱸ ᱟᱪ
ᱟᱸ ᱵᱟᱹᱲᱛᱤ ᱠᱟᱭᱛᱮ ᱟᱞᱮ ᱟ ᱛᱩ ᱨᱮᱫᱚ ᱚᱱᱟ ᱠᱚᱫᱚ ᱡᱚᱛᱚ ᱜᱮ ᱟᱵᱚ ᱨᱮᱱ ᱵᱤᱨ ᱠᱚᱣᱟᱜ ᱫᱚ ᱢᱟᱱᱟᱣ ᱜᱮᱭᱟ, ᱢᱟᱱᱟᱣ ᱢᱟᱱᱟᱣ ᱜᱮᱭᱟᱞᱮ ᱟᱞᱮ ᱫᱚ ᱱᱚᱰᱮ ᱫᱚ ᱟᱨ ᱟᱞᱮ ᱟᱞᱮ ᱟᱛᱩ ᱨᱮᱫᱚ᱾ ᱡᱮ ᱜᱩᱨᱩ ᱜᱚᱝᱠᱮᱭᱟᱜ ᱦᱚᱸᱞᱮ ᱢᱟᱱᱟᱣᱟ, ᱟᱨ ᱱᱩᱠᱤᱱ ᱥᱤᱫᱚ ᱢᱩᱨᱢᱩ, ᱠᱟᱹᱱᱩ ᱢᱩᱨᱢᱩ ᱛᱟᱹᱠᱤᱱᱟᱜ ᱦᱩᱞ ᱢᱟᱦᱟ ᱦᱚᱸᱞᱮ ᱢᱟᱱᱟᱣ ᱜᱮᱭᱟ᱾ ᱟᱸᱻ ᱡᱟᱦᱟᱸ ᱫᱚ ᱥᱤᱫᱚ ᱢᱩᱨᱢᱩ, ᱠᱟᱹᱱᱩ ᱢᱩᱨᱢᱩᱣᱟᱜ ᱚᱱᱮ ᱰᱟᱠ ᱴᱤᱠᱤᱴ, ᱩᱪᱷᱱᱟᱹᱣ ᱢᱟᱦᱟ ᱦᱚᱸᱞᱮ ᱢᱟᱱᱟᱣ ᱜᱮᱭᱟ, ᱚᱱᱟ ᱠᱚᱦᱚᱸ᱾
ᱟᱪᱪᱷᱟ᱾
ᱦᱮᱸ᱾ ᱟᱸᱻ ᱛᱤᱞᱠᱟᱹ ᱢᱩᱨᱢᱩᱣᱟᱜ ᱦᱚᱸᱞᱮ ᱢᱟᱱᱟᱣ ᱜᱮᱭᱟ ᱮᱜᱟᱨᱚ ᱯᱷᱮᱵᱽᱨᱩᱣᱟᱨᱤ ᱩᱱᱤ ᱢᱟ, ᱚᱱᱟ ᱦᱚᱸᱞᱮ ᱢᱟᱱᱟᱣ ᱜᱮᱭᱟ᱾
ᱦᱩᱸ ᱛᱤᱞᱠᱟᱹ ᱢᱟᱡᱷᱤ,
ᱦᱮᱸ, ᱡᱮᱦᱮᱛᱩ ᱟᱵᱚ ᱨᱮᱱ ᱵᱤᱨ ᱠᱟᱱᱟ ᱠᱚ ᱛᱚ ᱱᱩᱠᱩ ᱠᱚᱫᱚ ᱚᱱᱟᱛᱮ ᱫᱤᱥᱟᱹ ᱠᱚᱫᱚ ᱞᱟᱹᱠᱛᱤᱭᱟ᱾
ᱦᱮᱸ᱾
ᱦᱩ᱾ᱸ ᱦᱳᱭ ᱫᱟᱲᱮᱭᱟᱜᱼᱟ ᱟᱞᱮ ᱟᱥᱟᱢ ᱨᱮᱱ ᱠᱚ ᱵᱟᱝ ᱠᱟᱱ ᱨᱮᱦᱚᱸ ᱢᱮᱱᱠᱷᱟᱱ ᱟᱞᱮ ᱚᱱᱟ ᱞᱟᱹᱜᱤᱫ ᱛᱮ ᱦᱚᱸᱞᱮ ᱜᱳᱣᱨᱚᱵ ᱠᱚᱞᱮ ᱵᱩᱡᱷᱟᱹᱣᱫᱟ, ᱡᱮ ᱟᱵᱩ ᱨᱮᱱ ᱵᱤᱨ ᱠᱟᱱᱟ ᱠᱚ ᱛᱚ᱾
ᱦᱳᱭ ᱦᱳᱭ, ᱟᱫᱚ ᱟᱵᱚ ᱫᱚ ᱟᱨ ᱟᱵᱚ ᱛᱚ ᱦᱳᱭᱛᱚ ᱛᱮᱦᱮᱧ ᱟᱯᱮ ᱫᱚ ᱟᱥᱟᱢ ᱨᱮ ᱢᱮᱱᱟᱜ ᱯᱮᱭᱟ ᱢᱮᱱᱠᱷᱟᱱ ᱢᱤᱫ ᱢᱟᱭᱟᱢ ᱵᱚᱭᱦᱟ ᱜᱮ ᱛᱚ ᱠᱟᱱ ᱛᱟᱦᱮᱸᱜ ᱟᱵᱚᱱ ᱦᱳᱭ
ᱦᱳᱭ ᱦᱳᱭ ᱦᱳᱭ ᱦᱳᱭ᱾
ᱱᱤᱛᱚᱜ ᱦᱳᱭᱛᱚ ᱫᱤᱥᱚᱢ ᱠᱚ ᱵᱷᱮᱜᱟᱨ ᱟᱠᱟᱱ ᱛᱟᱵᱚᱱᱟ ᱢᱮᱱᱠᱷᱟᱱ ᱟᱵᱚ ᱫᱚ ᱢᱤᱫ ᱠᱷᱮᱨᱣᱟᱞ ᱵᱚᱝᱥᱚ ᱨᱮᱱ ᱜᱮ ᱠᱟᱱᱟᱵᱚ᱾
ᱦᱳᱭ ᱦᱳᱭ, ᱡᱟᱹᱛ, ᱡᱟᱹᱛ ᱨᱮᱭᱟᱜ ᱫᱟᱭᱟ ᱫᱚ ᱢᱮᱱᱟᱜ ᱜᱮᱭᱟ ᱟᱞᱮ ᱛᱟᱞᱟ ᱨᱮᱦᱚᱸ ᱟᱞᱮ ᱴᱷᱮᱱ ᱦᱚᱸ ᱢᱮᱱᱟᱜᱼᱟ᱾ ᱟᱨ ᱱᱩᱠᱩ ᱟᱵᱩ ᱞᱟᱹᱜᱤᱫ ᱛᱮ ᱢᱟᱭᱟᱢ ᱠᱚ, ᱡᱤᱣᱤ ᱠᱚ ᱫᱟᱱ ᱫᱟᱲᱮᱣᱟᱫᱟ ᱱᱚᱣᱟ ᱫᱚ ᱟᱹᱰᱤ ᱵᱷᱟᱵᱽᱱᱟ ᱨᱮᱭᱟᱜ ᱠᱟ ᱛᱷᱟ ᱠᱟᱱᱟ ᱛᱚ᱾
ᱟᱹᱰᱤ ᱵᱷᱟᱵᱽᱱᱟ ᱨᱮᱱᱟᱜ ᱜᱮ ᱦᱳᱭ, ᱩᱱᱟᱹᱜ ᱜᱟᱱ ᱫᱚᱥ ᱦᱟᱡᱟᱨ ᱥᱟᱱᱛᱟᱲ ᱢᱤᱞᱮ ᱠᱚ ᱠᱚᱨᱟᱣ ᱞᱮᱫᱟ ᱠᱚ ᱚᱱᱟ ᱟᱱᱫᱚᱞᱚᱱ᱾ ᱦᱮᱸ, ᱦᱩᱞ ᱢᱟᱦᱟ ᱦᱮᱸ ᱥᱮ ᱵᱟᱝ? ᱦᱩᱞ ᱞᱟᱹᱲᱦᱟᱹᱭ, ᱢᱮᱱᱠᱷᱟᱱ ᱩᱱᱟᱹᱜ ᱢᱟᱨᱟᱝ ᱟᱱᱫᱳᱞᱚᱱ, ᱢᱮᱱᱠᱷᱟᱱ ᱟᱵᱚᱱᱟᱜ ᱡᱟᱦᱟᱸ ᱵᱟᱝᱞᱟ ᱨᱮᱱᱟᱜ ᱤᱛᱤᱦᱟᱸᱥ ᱠᱚᱨᱮ, ᱧᱮᱞ ᱢᱮ ᱦᱟᱸᱜ, ᱚᱱᱟ ᱢᱤᱫ ᱯᱳᱸᱴ ᱨᱮᱠᱚ ᱮᱢ ᱜᱤᱰᱤ ᱠᱟᱜᱼᱟ ᱠᱟᱹᱴᱤᱡ ᱛᱟᱞᱟᱝ᱾
ᱦᱩᱸ ᱦᱩᱸ᱾
ᱢᱟᱨᱟᱝ ᱧᱚᱜ ᱫᱚ ᱵᱟᱠᱚ ᱮᱢᱟ ᱟᱨ ᱟᱠᱚᱣᱟᱜ ᱫᱚ ᱡᱟᱦᱟᱸ ᱟᱱᱫᱳᱞᱚᱱ ᱫᱤᱠᱩ ᱫᱤ ᱠᱩ ᱪᱷᱟᱹᱛᱤᱠ ᱠᱚᱣᱟ, ᱩᱱᱠᱩᱣᱟᱜ ᱫᱚ ᱟᱹᱰᱤ ᱵᱟᱨᱭᱟ, ᱯᱤᱭᱟ ᱯᱤᱥᱴᱟ ᱫᱷᱟᱹᱵᱤᱡ ᱵᱤᱱ ᱧᱟᱢᱟ ᱦᱮᱸ ᱥᱮ ᱵᱟᱝ?
ᱦᱩᱸ ᱦᱩᱸ ᱦᱩᱸ, ᱟᱨ ᱱᱤᱛᱚᱜ ᱢᱟᱱ ᱱᱤᱛᱚᱜ ᱢᱟ ᱱᱚᱝᱠᱟᱣ ᱟᱠᱟᱱᱟ ᱟᱞᱮ ᱟᱥᱟᱢ ᱨᱮᱫᱚ ᱚᱱᱛᱮᱱᱟᱜ ᱫᱚ ᱵᱟᱹᱧ ᱞᱟᱹᱭ ᱫᱟᱲᱮᱭᱟᱜᱼᱟ ᱟᱯᱮ ᱥᱮᱱᱟᱜ ᱫᱚ, ᱟᱞᱮ ᱟᱥᱟᱢ ᱨᱮᱫᱚ ᱱᱩᱠᱩ ᱟᱠᱚᱣᱟᱜ ᱱᱚᱣᱟ ᱵᱚᱱᱫᱚ ᱚᱠᱛᱮ ᱨᱮᱦᱚᱸ ᱟᱞᱮ ᱥᱟᱨᱠᱟᱨ ᱢᱟᱱᱚᱛ ᱵᱟᱭ ᱮᱢ ᱠᱟᱣᱫᱟ, ᱵᱚᱱᱫᱚ ᱵᱟᱭ ᱮᱢᱟᱣ ᱠᱚ ᱠᱟᱱᱟ ᱵᱟᱭ ᱮᱢᱚᱜ ᱠᱟᱱᱟ, ᱚᱱᱟ ᱠᱚ ᱫᱤᱱ ᱨᱮᱦᱚᱸ᱾ ᱱᱚᱛᱮ ᱫᱚ᱾
ᱟᱪᱪᱷᱟ᱾
ᱡᱮ ᱜᱩᱨᱩ ᱜᱚᱝᱠᱮᱭᱟᱜ ᱡᱟᱱᱟᱢ ᱢᱟᱦᱟ ᱨᱮᱦᱚᱸ ᱵᱟᱝ, ᱡᱮ ᱱᱚᱜᱼᱚᱭ ᱛᱤᱨᱤᱥᱮ ᱡᱩᱱ ᱦᱩᱞ ᱢᱟᱦᱟ ᱚᱱᱟ ᱠᱚᱨᱮ ᱦᱚᱸ ᱵᱟᱝ, ᱚᱱᱠᱟ ᱜᱮ ᱦᱩᱭᱩᱜ ᱠᱟᱱᱟ ᱟᱞᱮ ᱥᱮᱫ ᱫᱚ᱾
ᱟᱪᱪᱷᱟ᱾
ᱮᱸ ᱤᱥᱠᱩᱞ ᱠᱚᱨᱮ ᱵᱚᱱᱫᱚ ᱵᱟᱭ ᱦᱩᱭᱩᱜ ᱠᱟᱱᱟ, ᱚᱯᱷᱤᱥ ᱠᱚᱦᱚᱸ ᱵᱚᱱᱫᱚ ᱵᱟᱭ ᱦᱩᱭᱩᱜ ᱠᱟᱱᱟ᱾
ᱟᱨ ᱫᱤᱭᱮ ᱛᱟᱦᱚᱞᱮ ᱚᱱᱛᱮ ᱫᱚ ᱩᱸᱻ ᱩᱱᱟᱹᱜᱴᱟᱜ ᱫᱚ ᱢᱟᱱᱮ ᱥᱚᱨᱠᱟᱨ ᱨᱟᱭ ᱜᱮ ᱵᱟᱭ ᱮᱢ ᱫᱟ ᱛᱟᱭᱛᱚ?
ᱮᱠᱫᱚᱢ ᱵᱟᱝ ᱵᱟᱝ ᱦᱮᱸ᱾
ᱟᱨ ᱟᱱᱫᱚ ᱟᱱᱫᱳᱞᱚᱱ ᱦᱚᱸᱛᱚ ᱯᱮ ᱟᱱᱫᱳᱞᱚᱱᱮᱫ ᱛᱟᱦᱮᱸᱫ᱾
ᱦᱮᱸ ᱟᱱᱫᱳᱞᱚᱱ ᱫᱚ ᱡᱟᱹᱨᱤ ᱜᱮ ᱢᱮᱱᱟᱜᱼᱟ ᱱᱤᱛᱚᱜ ᱟᱱᱫᱳᱞᱚᱱᱚᱜ ᱠᱟᱱ ᱜᱮᱭᱟ᱾ ᱟᱫᱚ ᱪᱮᱫ ᱮᱢ ᱢᱮᱱᱟ ᱛᱮ ᱞᱟᱸᱜᱟᱜ ᱵᱟᱝ ᱡᱟᱹᱨᱩᱲᱟ ᱤᱱᱟᱹᱜ ᱜᱮ ᱠᱟᱛᱷᱟ ᱫᱚ,
ᱦᱳᱭ ᱛᱤᱱ ᱵᱷᱳᱨ ᱵᱟᱝ ᱦᱩᱭᱩᱜ ᱠᱟᱱᱟ
ᱦᱳᱭ ᱦᱳᱭ ᱛᱤᱱ ᱵᱷᱳᱨ ᱵᱟᱝ ᱦᱩᱭᱩᱜᱼᱟ ᱩᱱᱵᱷᱳᱨ ᱫᱚ ᱡᱟᱹᱨᱤ ᱜᱮ ᱛᱟᱦᱮᱸᱱ ᱞᱟᱜᱟᱜᱼᱟ ᱦᱩᱸ ᱦᱩᱸ ᱦᱩᱸ
ᱪᱮᱫᱟᱜ ᱥᱮ ᱚᱱᱟ ᱜᱚᱴᱟ ᱫᱤᱥᱚᱢ ᱯᱟᱥᱱᱟᱣ ᱞᱮᱱᱠᱷᱟᱱ ᱮᱱᱠᱷᱟᱱ ᱟᱵᱚᱱᱟᱜ ᱦᱚᱸ ᱵᱚ